ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱫᱟᱫᱟ ᱡᱚᱦᱟᱨ ᱜᱮ ᱾
ᱦᱮᱸ, ᱡᱚᱸᱦᱟᱨ ᱜᱮ ᱡᱚᱸᱦᱟᱨ ᱜᱮ᱾
ᱚ ᱪᱮᱜ ᱮᱢ ᱪᱤᱠᱟᱹᱭᱮᱜᱼᱟ?
ᱱᱚᱝᱠᱟ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱠᱟᱱᱟ᱾
ᱟᱪᱪᱷᱟ, ᱵᱮᱥ ᱜᱮ ᱢᱮᱱᱟᱜ ᱢᱮᱭᱟ?
ᱦᱮᱸ ᱦᱮᱸ ᱪᱟᱸᱫᱚ ᱵᱚᱸᱜᱟ ᱫᱟᱭᱟ ᱛᱮ ᱵᱮᱥ ᱜᱮ ᱢᱤᱱᱟᱹᱧᱟᱹ᱾ ᱢᱟᱹᱭ ᱟᱢᱜᱮ ᱚᱠᱟ ᱞᱮᱠᱟ ᱢᱮᱱᱟᱢᱟ?
ᱦᱮᱸ ᱤᱧᱦᱚᱸ ᱱᱟᱯᱟᱭ ᱜᱮ ᱪᱟᱸᱫᱚ ᱵᱚᱸᱜᱟᱭᱟ ᱫᱟᱭᱟ ᱛᱮ᱾ ᱟᱨ ᱜᱷᱟᱨᱚᱸᱡᱽ ᱠᱚᱨᱮ ᱡᱷᱚᱛᱚ ᱜᱮᱞᱮ ᱱᱟᱯᱟᱭ ᱜᱮᱭᱟ᱾
ᱟᱪᱪᱷᱟ ᱟᱪᱪᱷᱟ, ᱱᱟᱯᱟᱭ ᱛᱟᱦᱮᱸᱱ ᱜᱮ ᱵᱩᱜᱤᱭᱟ᱾
ᱦᱮᱸ ᱟᱨ ᱟᱯᱮ ᱫᱚ ᱜᱷᱟᱨᱚᱧᱪ ᱠᱚᱨᱮ ᱚᱠᱟ ᱞᱮᱠᱟ ᱢᱮᱱᱟᱜ ᱯᱮᱭᱟ?
ᱦᱮᱸ ᱜᱷᱟᱨᱚᱡᱽ ᱠᱚᱨᱮ ᱢᱚᱴᱟᱢᱩᱴᱤ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱟᱠᱟᱫ ᱠᱚᱣᱟ᱾ ᱛᱟᱦᱞᱮ ᱢᱟᱹᱭ ᱟᱯᱮ ᱥᱮᱫ ᱫᱚ ᱪᱮᱫ ᱞᱮᱠᱟ ᱫᱟᱜ ᱡᱟᱹᱲᱤ ᱠᱚᱫᱚ?
ᱦᱮᱸ ᱟᱞᱮᱥᱮᱫ ᱫᱟᱜ ᱡᱟᱹᱲᱤ ᱫᱚ ᱦᱚᱞᱟ ᱢᱟᱦᱫᱮᱨ ᱠᱷᱚᱱᱮ ᱡᱟᱹᱯᱩᱫᱮᱫ ᱛᱟᱦᱮᱸᱱ᱾ ᱛᱮᱦᱮᱧ ᱦᱚᱸ ᱨᱤᱢᱤᱞ ᱨᱤᱢᱤᱞ ᱠᱟᱜᱼᱟ ᱡᱟᱹᱯᱩᱫ ᱫᱚ ᱦᱟᱸᱜ ᱟᱹᱣᱨᱤ ᱡᱟᱹᱯᱩᱫᱟᱭ᱾
ᱟᱪᱪᱷᱟ᱾
ᱦᱮᱸ ᱟᱨ ᱟᱯᱮ ᱥᱮᱫ ᱫᱚ?
ᱟᱞᱮ ᱥᱮᱫ ᱦᱚᱸ ᱱᱚᱛᱮ ᱢᱟᱱᱮ ᱯᱮ ᱯᱩᱱ ᱢᱟᱦᱟ ᱞᱟᱦᱟ ᱜᱮ ᱱᱚᱝᱠᱟᱭ ᱫᱟᱜ ᱞᱮᱫᱟ ᱟᱨ ᱱᱤᱛᱚᱜ ᱫᱚ ᱦᱟᱸᱜ ᱚᱝᱠᱟ ᱫᱟᱜ ᱨᱮᱱᱟᱜ ᱯᱮᱲᱥᱟᱝ ᱠᱚᱫᱚ ᱵᱟᱝ ᱧᱮᱞᱚᱜ ᱠᱟᱱᱟ ᱱᱚᱝᱠᱟ ᱥᱤᱛᱩᱝ ᱠᱟᱫᱟᱭ ᱫᱚᱢᱮ ᱜᱮ᱾
ᱟᱪᱪᱷᱟ
ᱦᱮᱸ ᱟᱨ ᱟᱵᱚ ᱵᱚᱱ ᱵᱟᱰᱟᱭᱟ ᱟᱵᱚ ᱥᱟᱱᱛᱟᱲ ᱠᱚᱢᱟ ᱦᱩᱸ, ᱱᱚᱣᱟ ᱜᱮᱵᱚ ᱱᱚᱜᱼᱚᱭ ᱱᱤᱛᱚᱜ ᱢᱟ ᱪᱟᱥ ᱥᱤᱡᱤᱱ ᱠᱟᱱᱟ, ᱱᱤᱛᱚᱜ ᱥᱚᱢᱚᱭ ᱨᱮ ᱡᱩᱫᱤ ᱵᱟᱭ ᱫᱟᱜ ᱡᱟᱹᱲᱤᱭᱟ᱾ ᱛᱟᱦᱚᱞᱮ ᱪᱤᱠᱟᱹᱛᱮᱵᱚᱱ ᱪᱟᱥᱟ ᱟᱨ ᱟᱵᱚ ᱢᱟ ᱚᱱᱠᱟ ᱢᱟᱱᱮ ᱩᱱᱟᱹᱜ ᱵᱟᱝᱵᱚᱱ ᱠᱤᱥᱟᱹᱬ ᱛᱚ ᱚᱱᱟ ᱠᱷᱟᱹᱛᱤᱨ ᱛᱮᱜᱮ ᱠᱟᱥᱟ ᱥᱟᱵᱽᱢᱟᱨᱥᱟᱞ ᱫᱚ ᱵᱟᱹᱱᱩᱜ ᱛᱟᱵᱚᱱᱟ ᱚᱱᱟ ᱫᱟᱜ ᱡᱟᱹᱲᱤ ᱵᱚᱨᱥᱟ ᱨᱮᱜᱮ ᱾ ᱟᱵᱚ ᱦᱟᱴᱮ ᱦᱟᱴ ᱠᱟᱛᱮᱫ ᱢᱮᱱᱟᱜ ᱟᱠᱟᱫ ᱵᱚᱱᱟ ᱾
ᱦᱮᱸ ᱾ ᱛᱟᱦᱚᱞᱮ ᱟᱯᱮ ᱥᱮᱫ ᱫᱚ ᱪᱟᱥ-ᱵᱟᱥ ᱠᱚ ᱛᱤᱱᱟᱹᱜ ᱡᱷᱟᱹᱞ ᱠᱮᱫᱟ ᱯᱮ?
ᱟᱞᱮ ᱥᱮᱱ ᱪᱟᱥᱵᱟᱥ ᱱᱚᱛᱮ ᱚᱱᱠᱟ ᱫᱟᱜ ᱡᱟᱹᱲᱤ ᱜᱮᱞᱮ ᱛᱟᱸᱜᱤ ᱠᱟᱫᱟ ᱛᱚᱞᱟ ᱠᱚᱫᱚᱞᱮ ᱜᱤᱰᱤ ᱟᱠᱟᱫᱟ ᱤᱱᱠᱟᱹ ᱯᱷᱩᱴ ᱦᱚᱡ ᱟᱠᱟᱱᱟ ᱟᱫᱚ ᱫᱟᱜ ᱡᱟᱹᱲᱤ ᱠᱚᱦᱚᱸ ᱟᱹᱣᱨᱤ ᱠᱚ ᱠᱷᱟᱹᱛᱤᱨ ᱜᱮ ᱥᱤ ᱦᱚᱸ ᱟᱣᱨᱤ ᱥᱤ ᱦᱩᱭᱩᱜᱼᱟ ᱾ ᱚᱱᱟ ᱠᱚᱜᱮ ᱛᱟᱸᱜᱤ ᱦᱩᱭ ᱠᱟᱱᱟ ᱾
ᱚ ᱟᱪᱪᱷᱟ ᱦᱮᱸ ᱟᱞᱮ ᱥᱮᱫ ᱦᱚᱸ ᱚᱱᱠᱟ ᱜᱮ ᱛᱚᱞᱟ ᱠᱚᱞᱮ ᱜᱤᱰᱤ ᱵᱟᱲᱟ ᱜᱚᱫ ᱟᱠᱟᱜᱼᱟ ᱾ ᱟᱨ ᱫᱟᱜ ᱡᱟᱹᱲᱤ ᱵᱟᱝ ᱛᱮᱦᱟᱸᱜ ᱟᱞᱮ ᱦᱚᱸ ᱨᱚᱦᱚᱭ ᱠᱚᱫᱚ ᱟᱹᱣᱨᱤ ᱞᱮ ᱮᱛᱚᱦᱚᱵᱟ ᱾
ᱟᱪᱪᱷᱟ ᱟᱪᱪᱷᱟ ᱾
ᱦᱮᱸ ᱾
ᱛᱟᱦᱚᱞᱮ ᱡᱮ ᱟᱯᱮᱥᱮᱫ ᱫᱚ ᱚᱠᱟᱞᱮᱠᱟ ᱯᱮ ᱪᱟᱥ ᱜᱮᱭᱟ ᱢᱟᱱᱮ ᱵᱚᱪᱷᱚᱨ ᱨᱮ ᱛᱤᱱᱟᱹᱜ ᱵᱟᱨᱯᱮ ᱪᱟᱥ ᱜᱮᱭᱟ?
ᱦᱮᱸ ᱟᱞᱮ ᱥᱮᱫ ᱵᱚᱪᱷᱚᱨ ᱨᱮᱫᱚ ᱦᱚᱸᱜᱼᱚᱭ ᱡᱟᱹᱯᱩᱫ ᱚᱠᱛᱚ ᱦᱟᱸᱜ ᱢᱤᱫ ᱫᱷᱟᱣ ᱞᱮ ᱪᱟᱥᱟ ᱟᱨ ᱥᱤᱛᱩᱝ ᱦᱩᱲᱩ ᱚᱠᱚᱭ ᱠᱚᱫᱚᱼᱼ ᱠᱚ ᱪᱟᱥ ᱜᱮᱭᱟ ᱟᱨ ᱚᱠᱚᱭ ᱠᱚᱫᱚ ᱵᱟᱝᱟ ᱢᱟᱱᱮ ᱚᱱᱠᱟ ᱡᱷᱚᱛᱚ ᱦᱚᱲᱞᱮ ᱪᱟᱥᱟ ᱚᱱᱠᱟᱱ ᱠᱟᱛᱷᱟ ᱫᱚ ᱦᱟᱸᱜ ᱵᱟᱝ ᱠᱟᱱᱟ ᱾ ᱚᱠᱚᱭ ᱠᱚ ᱦᱳᱭᱛᱚ ᱥᱟᱢ ᱢᱟᱨᱥᱟᱞ ᱠᱚ ᱢᱮᱱᱟᱜ ᱛᱟᱠᱚᱣᱟ ᱾ ᱠᱚᱣᱟ ᱩᱱᱠᱩ ᱫᱚᱠᱚ ᱪᱟᱥ ᱫᱟᱲᱮᱭᱟᱜᱼᱟ ᱪᱮᱫᱟᱜ ᱥᱮ ᱟᱞᱮ ᱥᱮᱫ ᱦᱚᱸ ᱚᱱᱠᱟ ᱫᱟᱜ ᱨᱮᱱᱟᱜ ᱠᱟᱹᱴᱤᱡ ᱩᱸᱻ ᱥᱚᱝᱠᱚᱴ ᱢᱮᱱᱟᱜᱼᱟ ᱥᱮᱨᱢᱟ ᱡᱟᱹᱲᱤ ᱜᱮᱞᱮ ᱛᱟᱸᱜᱤ ᱠᱟᱜᱼᱟ ᱥᱮᱨᱢᱟ ᱡᱟᱹᱲᱤ ᱩᱸᱻ ᱚᱱᱟ ᱛᱮᱜᱮ ᱟᱞᱮ ᱦᱚᱸᱞᱮ ᱪᱟᱥᱵᱟᱥ ᱜᱮᱭᱟ ᱾
ᱟᱪᱪᱷᱟ-ᱟᱪᱪᱷᱟ-ᱟᱪᱪᱷᱟ ᱟᱪᱪᱷᱟ ᱦᱮᱸ ᱱᱤᱛᱚᱜ ᱫᱚ ᱦᱟᱸᱜ ᱱᱚᱜᱼᱚᱭ ᱪᱟᱥ ᱥᱤᱡᱤᱱ ᱠᱟᱱᱟ ᱱᱚᱣᱟ ᱴᱟᱜ ᱵᱚᱪᱷᱚᱨ ᱫᱚ ᱢᱟᱱᱮ ᱥᱟᱱᱟᱢ, ᱥᱟᱱᱟᱢ ᱦᱚᱲ ᱜᱮᱠᱚ ᱪᱟᱥ ᱜᱮᱭᱟ ᱾ ᱟᱪᱷᱟ ᱱᱤᱛᱚᱜ ᱥᱚᱢᱚᱭ ᱨᱮ ᱪᱮᱫ ᱪᱮᱫ ᱚᱱᱠᱟ ᱦᱳᱲᱳ ᱠᱚᱯᱮ ᱪᱟᱥ ᱜᱮᱭᱟ?
ᱚᱱᱠᱟ ᱫᱚ ᱦᱟᱸᱜ ᱦᱳᱲᱳ ᱧᱩᱛᱩᱢ ᱫᱚ ᱴᱷᱤᱠ ᱫᱤᱥᱟᱹ ᱵᱟᱹᱱᱩᱜᱼᱟ ᱾ ᱟᱨ ᱪᱟᱥᱵᱟᱥ ᱠᱚᱨᱮ ᱦᱮᱸ ᱩᱱᱟᱹᱜ ᱫᱚ ᱦᱟᱸᱜ ᱫᱤᱥᱟᱹ ᱵᱟᱹᱱᱩᱜ ᱟᱠᱟᱫᱼᱟ ᱟᱨᱠᱤ ᱚᱱᱟ ᱦᱳᱲᱳ ᱧᱩᱛᱩᱢ ᱠᱚᱫᱚ ᱵᱟᱹᱧ ᱵᱟᱰᱟᱭᱟ ᱾ ᱦᱮᱸ ᱟᱨ ᱟᱯᱮᱥᱮᱫ ᱪᱮᱫ ᱡᱟᱦᱟᱸᱱᱟᱜ ᱠᱚ ᱡᱚᱫᱤ ᱯᱮ ᱪᱟᱥ ᱠᱷᱟᱱ ᱞᱟᱹᱭ ᱞᱮᱠᱷᱟᱱᱮᱢ ᱵᱷᱟᱹᱜᱤ ᱠᱚᱜᱼᱟ ᱾
ᱦᱮᱸ ᱟᱞᱮ ᱥᱮᱫ ᱫᱚᱞᱮ ᱚᱱᱠᱟᱞᱮ ᱪᱟᱥ ᱜᱮᱭᱟᱞᱮ ᱫᱷᱚᱱ ᱨᱟᱡᱽ ᱠᱚᱠᱚ ᱞᱟᱹᱭ ᱜᱮᱭᱟ ᱾ ᱮᱸᱜᱻ ᱫᱷᱚᱱᱨᱟᱡᱽ ᱛᱟᱨᱯᱚᱨᱮ ᱮᱸ ᱚᱱᱠᱟ ᱟᱪᱷᱟ ᱜᱚᱰᱟ ᱦᱩᱲᱩ ᱠᱚᱯᱮ ᱚᱱᱠᱟ ᱟᱯᱮ ᱪᱮ ᱜᱚᱰᱟ ᱦᱳᱲᱳ ᱠᱚ ᱯᱮ ᱚᱱᱠᱟ ᱪᱟᱥ ᱜᱮᱭᱟ ᱯᱮᱥᱮ ᱚᱱᱮ ᱚᱱᱠᱟ ᱟᱸᱡᱚᱢ ᱵᱟᱲᱟ ᱦᱩᱭ ᱟᱠᱟᱱᱟ ᱜᱚᱰᱟ ᱦᱩᱲᱩ
ᱦᱮᱸ ᱪᱟᱥ ᱜᱮᱭᱟᱞᱮ ᱜᱚᱰᱟ ᱦᱳᱲᱳ ᱞᱮ ᱪᱟᱥ ᱜᱮᱭᱟ ᱾
ᱟᱪᱪᱷᱟ ᱟᱪᱪᱷᱟ। ᱢᱟᱱᱮ ᱱᱚᱝᱠᱟ ᱢᱟᱱᱮ ᱡᱟᱦᱟᱸᱭ ᱠᱚ ᱥᱟᱞᱟᱜ ᱚᱱᱠᱟ ᱛᱷᱩᱛᱤ ᱦᱩᱭ ᱠᱟᱱᱟ ᱠᱤᱝᱵᱟ ᱡᱟᱦᱟᱸᱭ ᱜᱟᱛᱮ ᱠᱚ ᱥᱟᱞᱟᱜ ᱛᱷᱩ ᱛᱤ ᱦᱩᱭ ᱠᱟᱱᱟ ᱾ ᱩᱸᱜ ᱠᱩᱞᱤ ᱵᱟᱲᱟ ᱦᱩᱭ ᱟᱠᱟᱱ ᱜᱮᱭᱟ ᱡᱮ ᱚᱠᱟᱠᱚ ᱟᱯᱮ ᱥᱮᱫ ᱨᱮ ᱜᱚᱰᱟ ᱦᱳᱲᱳ ᱠᱚᱯᱮ ᱪᱟᱥ ᱜᱮᱭᱟ ᱥᱮ ᱵᱟᱝᱟ ᱾ ᱠᱩᱞᱤ ᱵᱟᱲᱟ ᱦᱩᱭ ᱠᱟᱱᱟ ᱟᱹᱰᱤ ᱜᱟᱱ ᱜᱮᱠᱚ ᱞᱟᱹᱭ ᱜᱮᱭᱟ ᱦᱮᱸ ᱚᱱᱟ ᱠᱚᱫᱚ ᱢᱩᱪᱟᱹᱫ ᱟᱠᱟᱫᱟᱞᱮ ᱾ ᱟᱨ ᱱᱤᱛᱚᱜ ᱡᱮ ᱟᱢ ᱞᱟᱹᱭ ᱠᱮᱫᱟᱢ ᱦᱮᱸ ᱪᱟᱥ ᱜᱮᱭᱟᱞᱮ ᱛᱟᱞᱦᱮ ᱪᱮᱫ ᱞᱮᱠᱟ ᱠᱟᱹᱴᱤᱡ ᱪᱮᱫᱠᱟ ᱠᱟᱛᱮ ᱯᱮ ᱪᱟᱥ ᱜᱮᱭᱟ ᱠᱟᱹᱴᱤᱡ ᱯᱨᱚᱥᱮᱥ ᱠᱟᱹᱴᱤᱡ ᱞᱟᱹᱭ ᱢᱮᱥᱮ।
ᱮᱦᱚᱵ ᱯᱩᱭᱞᱩ ᱨᱮ ᱤᱧ ᱤᱠᱟᱹᱧ ᱠᱷᱚᱡᱚᱜᱼᱟ ᱪᱮᱫᱟᱜ ᱥᱮ ᱜᱚᱰᱟ ᱦᱩᱲᱩ ᱪᱟᱥ ᱪᱟᱥ ᱟᱞᱮ ᱠᱤᱱᱛᱩ ᱚᱱᱟ ᱨᱮᱱᱟᱜ ᱯᱨᱚᱥᱮᱥ ᱫᱚ ᱤᱧᱟᱜ ᱵᱟᱰᱟᱭ ᱵᱟᱹᱱᱩᱜᱼᱟ ᱟᱨ ᱡᱚᱛᱚ ᱴᱩᱠᱩᱧ ᱵᱟᱲᱟᱭᱟ ᱚᱱᱟ ᱫᱚ ᱟᱨ ᱦᱩᱭᱩᱜ ᱠᱟᱱᱟ ᱯᱳᱭᱞᱳ ᱨᱮ ᱥᱤᱭᱟᱞᱮ ᱢᱟᱱᱮ ᱚᱱᱟ ᱛᱮᱫᱚ ᱩᱱᱟᱹᱜ ᱫᱟᱜ ᱡᱟᱹᱲᱤ ᱨᱮᱱᱟᱜ ᱫᱚᱨᱠᱟᱨ ᱵᱟᱹᱱᱩᱜᱼᱟ ᱱᱟᱥᱮ ᱱᱟᱥᱮ ᱦᱟᱥᱟ ᱞᱚᱦᱚᱫ ᱛᱟᱦᱮᱸ ᱞᱮᱱᱠᱷᱟᱱ ᱜᱮ ᱮᱸᱻ ᱥᱤ ᱠᱟᱛᱮ ᱛᱮ ᱟᱫᱚ ᱚᱱᱟ ᱡᱟᱦᱟᱸ ᱜᱚᱰᱟ ᱦᱩᱲᱩ ᱱᱟᱦᱟᱜ ᱠᱚ ᱪᱟᱥᱟ, ᱚᱱᱟ ᱠᱚ ᱮᱨᱟ᱾
ᱟᱪᱪᱷᱟ ᱟᱪᱪᱷᱟ᱾
ᱦᱮᱸ᱾
ᱚᱱᱠᱟ ᱢᱟᱱᱮ ᱟᱸᱡᱚᱢ ᱵᱟᱲᱟ ᱦᱩᱭ ᱠᱟᱱᱟ᱾ ᱢᱟᱱᱮ ᱚᱱᱛᱮ ᱨᱮ ᱜᱟᱛᱮ ᱠᱚ ᱢᱮᱱᱟᱜ ᱠᱚᱣᱟ ᱛᱚ ᱥᱮᱱ ᱵᱟᱲᱟ ᱦᱩᱭ ᱟᱠᱟᱱᱟ᱾ ᱱᱚᱝᱠᱟ ᱞᱟᱹᱭ ᱟᱠᱚ ᱡᱮ ᱡᱟᱦᱟᱸ ᱩᱱᱫᱤᱱ ᱯᱟᱹᱦᱤᱞ ᱫᱚ ᱦᱟᱸᱜ ᱩᱸᱜ ᱱᱚᱣᱟ ᱱᱮᱛᱟᱨᱟᱜ ᱡᱟᱦᱟᱸ ᱤᱛᱟᱹ ᱠᱚ ᱩᱰᱩᱠ ᱠᱟᱱᱟ ᱚᱱᱟᱼᱼ ᱫᱚ ᱵᱟᱝ ᱛᱟᱦᱮᱸ ᱠᱟᱱᱟ ᱛᱚ ᱩᱱ ᱥᱚᱢᱚᱭ ᱫᱚ ᱚᱱᱟ ᱜᱚᱰᱟ ᱦᱩᱲᱩ ᱠᱚᱜᱮ ᱠᱚ ᱪᱟᱥ ᱛᱟᱦᱮᱸᱫ᱾ ᱟᱨᱼᱼ ᱱᱮᱛᱟᱨ ᱱᱚᱜᱼᱚᱭ ᱱᱤᱛᱚᱜ ᱡᱟᱦᱟᱸ ᱤᱭᱟᱹ ᱠᱚ ᱢᱮᱱᱟᱜ ᱠᱟᱫᱟ ᱯᱷᱚᱥᱚᱞ ᱠᱚ ᱢᱮᱱᱟᱜ ᱟᱠᱟᱫᱟ, ᱚᱱᱟ ᱢᱩᱫᱽᱨᱮ ᱱᱚᱝᱠᱟ ᱛᱚᱯᱷᱟᱛ ᱠᱚ ᱞᱟᱹᱭ ᱟᱹᱫᱤᱧᱟ ᱯᱟᱹᱤᱞᱟᱜ ᱡᱩᱫᱤ ᱠᱚᱲᱟ ᱦᱩᱲᱩ ᱪᱟᱣᱞᱮ ᱫᱟᱠᱟ ᱡᱩᱫᱤ ᱡᱚᱢᱟ, ᱛᱟᱦᱚᱞᱮ ᱟᱹᱰᱤ ᱜᱷᱟᱹᱲᱤᱡ ᱵᱤᱜᱮᱢ ᱛᱟᱦᱮᱱᱟ᱾ ᱟᱨ ᱱᱮᱛᱟᱨᱟᱜ ᱡᱩᱫᱤᱢ ᱡᱚᱢᱟ, ᱚᱱᱟ ᱟᱹᱰᱤ ᱞᱚᱜᱚᱱ ᱦᱟᱡᱟᱜᱼᱟ ᱱᱚᱣᱟᱠᱤ ᱥᱟᱹᱨᱤ? ᱟᱫᱚ ᱡᱚᱢ ᱢᱟᱦᱟᱜ ᱵᱟᱝ ᱡᱚᱢ ᱦᱩᱭ ᱠᱟᱱᱟ ᱱᱚᱣᱟ ᱠᱤ ᱥᱟᱹᱨᱤᱜᱮ?
ᱦᱮᱸ, ᱤᱧᱟᱹᱜ ᱦᱩᱫᱤᱥ ᱛᱮᱫᱚ ᱥᱟᱹᱨᱤ ᱠᱟᱛᱷᱟ ᱜᱮ᱾ ᱟᱨ ᱚᱱᱟ ᱫᱚ ᱦᱩᱭ ᱫᱟᱲᱮᱭᱟᱜᱼᱟ ᱩᱱᱫᱤᱱ ᱫᱚ ᱦᱭᱛᱳ ᱡᱟᱹᱥᱛᱤ ᱠᱟᱭᱛᱮ ᱧᱮᱞ ᱠᱟᱱᱟ ᱥᱟᱨ ᱵᱤᱥ ᱟᱛᱮᱫ ᱫᱚ ᱩᱱᱟᱹᱜ ᱪᱟᱥ ᱵᱟᱵᱚᱱ ᱪᱟᱥ ᱛᱟᱦᱮᱱ᱾ ᱦᱚᱜᱼᱚᱭ ᱠᱤᱪᱷᱩ ᱫᱤᱱ ᱦᱩᱭᱩᱜ ᱠᱟᱱᱟ ᱟᱵᱚ ᱥᱟᱨ-ᱵᱤᱥ ᱪᱮᱛᱟᱱ ᱨᱮᱜᱮ ᱡᱷᱚ ᱛᱚ ᱠᱤᱪᱷᱩ ᱵᱚᱱ ᱪᱟᱥ ᱮᱜᱼᱟ, ᱥᱟᱨᱵᱷᱤᱥ ᱱᱤᱭᱮ ᱡᱚᱛᱚ ᱠᱷᱤᱪᱷᱩ ᱪᱟᱥ ᱵᱟᱥ ᱦᱩᱭᱩᱜ ᱠᱟᱱ ᱠᱷᱟᱹᱛᱤᱨ, ᱢᱟᱱᱮ ᱟᱵᱚ ᱪᱮᱛᱟᱱ ᱨᱮ ᱩᱱᱟᱹᱜ ᱮᱸᱴᱠᱮᱴᱚᱬᱮ ᱦᱚᱸ ᱥᱤᱨᱡᱟᱹᱜ ᱠᱟᱱ ᱜᱮᱭᱟ᱾ ᱛᱚ ᱩᱱᱫᱤᱱ ᱫᱚ ᱩᱱᱟᱹᱜ ᱟᱸᱻ ᱟᱸᱻ ᱪᱟᱹ ᱥᱟᱨ ᱵᱤᱥ ᱠᱚᱫᱚ ᱵᱟᱠᱚ ᱵᱮᱵᱚᱦᱟᱨ ᱛᱟᱦᱮᱸᱫ᱾ ᱛᱟᱦᱚᱞᱮ ᱡᱟᱦᱟᱸ ᱟᱵᱚ ᱯᱨᱟᱠᱨᱤᱛᱤ ᱨᱮᱱᱟᱜ ᱡᱟᱦᱟᱸ ᱫᱟᱲᱮ ᱵᱚᱱ ᱧᱟᱢᱟ ᱚᱱᱟ ᱠᱚᱨᱮᱸ ᱠᱷᱚᱱᱟᱜ ᱜᱮ ᱩᱸᱻ ᱦᱩᱲᱩ ᱪᱟᱣᱞᱮ ᱛᱮᱭᱟᱨ ᱠᱟᱛᱮ ᱟᱵᱚ ᱵᱚᱱ ᱡᱚᱢᱟ᱾ ᱛᱟᱦᱚᱞᱮ ᱫᱟᱲᱮ ᱫᱚ ᱚᱵᱚᱥᱥᱳᱭ ᱚᱱᱟ ᱫᱚ ᱛᱮᱭᱟᱨᱚᱜ ᱜᱮᱭᱟ᱾ ᱟᱨ ᱢᱟᱱᱮ ᱵᱤ ᱦᱚᱢ ᱛᱟᱦᱮᱱ ᱜᱮᱭᱟ᱾
ᱦᱮᱸ ᱦᱮᱸ ᱾
ᱦᱮᱸ ᱛᱟᱦᱚᱞᱮ ᱟᱯᱮ ᱥᱮᱫ ᱫᱚ ᱜᱳᱰᱟ ᱦᱩᱲᱩ ᱪᱟᱥ ᱫᱚ ᱵᱟᱝ ᱦᱩᱭᱩᱜᱼᱟ?
ᱟᱞᱮ ᱥᱮᱫ ᱫᱚ ᱚᱝᱠᱟ ᱜᱚᱸᱰᱟ ᱦᱩᱲᱩ ᱪᱟᱥ ᱫᱚ ᱵᱟᱝ ᱦᱩᱭᱩᱜ ᱜᱮᱭᱟ᱾ ᱚᱱᱟ ᱫᱚ ᱢᱩᱪᱟᱹᱫ ᱟᱠᱟᱱᱟ ᱟᱞᱮ ᱥᱮᱫ ᱾
ᱟᱪᱪᱷᱟ᱾
ᱦᱮᱸ, ᱟᱹᱰᱤ ᱡᱚᱛᱷᱟᱛ ᱠᱟᱛᱷᱟ ᱵᱤᱱ ᱢᱮᱱ ᱠᱮᱫᱟ᱾ ᱡᱮ ᱱᱚᱜᱼᱚ ᱱᱚᱝᱠᱟ ᱩᱱᱥᱚᱢᱚᱭ ᱫᱚ ᱥᱟᱨ ᱠᱚ ᱯᱷᱚᱥᱚᱞ ᱠᱚᱨᱮ ᱠᱚ ᱮᱢᱟᱜ ᱠᱟᱱ ᱵᱟᱠᱚ ᱮᱢᱟᱜ ᱠᱟᱱ ᱛᱟᱦᱮᱸᱱᱟ ᱩᱱ ᱥᱚᱢᱚᱭ ᱫᱚ ᱠᱷᱚᱛ ᱠᱚ ᱮᱢᱟᱜ ᱠᱟᱱ ᱛᱟᱦᱮᱸᱫ ᱟᱨ ᱱᱤᱛᱚᱜ ᱫᱚ ᱥᱟᱨ ᱠᱚ ᱮᱢᱟᱜ ᱠᱟᱱ ᱛᱟᱦᱮᱸᱫ, ᱚᱱᱟ ᱠᱷᱟᱹᱛᱤᱨ ᱛᱮᱜᱮ ᱱᱚᱜᱼᱚᱭ ᱡᱟ ᱧᱮᱞᱚᱜ ᱠᱟᱱᱟ ᱱᱮᱛᱟᱨ ᱨᱮᱱ ᱟᱵᱚ ᱡᱟᱦᱟᱸᱭ ᱠᱚ ᱢᱟᱱᱮ ᱥᱟᱛᱤᱭᱟᱵᱚᱱ ᱡᱚᱢ ᱫᱟᱵᱚᱱ ᱥᱟᱛᱮᱭᱟᱜ ᱯᱷᱚᱥᱚᱞ ᱵᱚᱱ ᱡᱚᱢ ᱮᱫᱟ ᱚᱱᱟ ᱠᱷᱟᱹᱛᱤᱨ ᱚᱠᱟ ᱞᱮᱠᱟ ᱵᱚᱱ ᱦᱟᱨᱟᱜ ᱠᱟᱱᱟ ᱚᱱᱠᱟ ᱜᱮ ᱛᱚ ᱵᱚᱱ ᱦᱟᱲᱟᱢᱼᱚᱜ ᱠᱟᱱᱟ᱾
ᱦᱮᱸ ᱦᱮᱸ ᱮᱠᱫᱚᱢ ᱮᱠᱫᱚᱢ᱾
ᱦᱮᱸ, ᱛᱟᱦᱚᱞᱮ ᱚᱝᱠᱟ ᱥᱚᱵᱡᱤ ᱠᱚᱫᱚ ᱯᱮ ᱪᱟᱥ ᱜᱮᱭᱟ ᱥᱮ ᱵᱟᱝᱟ?
ᱦᱮᱸ, ᱟᱞᱮᱥᱮᱫ ᱥᱚᱵᱡᱤ ᱠᱚ ᱪᱟᱥ ᱦᱩᱭᱩᱜ ᱜᱮᱭᱟ, ᱛᱚ ᱱᱮᱛᱟᱨ ᱫᱚ ᱵᱟᱝᱟ, ᱚᱱᱟ ᱫᱚ ᱟᱨ ᱱᱮᱛᱟᱨ ᱫᱚ ᱦᱟᱸᱜ ᱡᱷᱚᱛᱚ ᱠᱷᱮᱛ ᱨᱮᱜᱮ ᱦᱩᱲᱩ ᱠᱚ ᱡᱚᱱᱚᱲ ᱠᱚᱠᱚ ᱨᱚᱦᱚᱭᱟ᱾ ᱛᱚ ᱱᱮᱛᱟᱨ ᱫᱚ ᱵᱟᱞᱮ ᱪᱟᱥ ᱜᱮᱭᱟ ᱥᱚᱵᱡᱤ ᱫᱚ᱾
ᱟᱪᱪᱷᱟ ᱟᱪᱪᱷᱟ, ᱟᱪᱪᱷᱟ ᱡᱚ ᱱᱚᱲᱟ ᱡᱟᱸᱦᱟᱢ ᱞᱟᱹᱭ ᱠᱮᱫᱟ, ᱡᱚᱱᱚᱲᱟ ᱠᱚ ᱚᱱᱟ ᱢᱟᱱᱮ ᱚᱱᱠᱟ ᱪᱟᱥ ᱜᱮᱭᱟ ᱯᱮ ᱢᱟᱱᱮ ᱚᱠᱟ ᱥᱚᱢᱚᱭ ᱯᱮ ᱪᱟᱥ ᱜᱮᱭᱟ?
ᱮ ᱡᱚᱱᱚᱲᱟ ᱫᱚ ᱦᱚᱜᱼᱚᱭ ᱱᱮᱛᱟᱨ ᱫᱤᱱ ᱜᱮᱞᱮ ᱪᱟᱥᱟ᱾
ᱟᱪᱪᱷᱟ ᱟᱪᱪᱷᱟ᱾
ᱦᱮᱸ, ᱛᱚ ᱡᱚᱱᱚᱲᱟ ᱫᱚ ᱚᱱᱮ ᱟᱸ ᱚᱲᱟᱜ ᱫᱷᱟᱨᱮ ᱠᱚᱨᱮ ᱡᱟᱦᱟᱸ ᱵᱟᱲᱜᱮ ᱠᱚ ᱛᱟᱦᱮᱱᱟ, ᱚᱱᱟ ᱠᱚᱨᱮ ᱡᱟᱹᱥᱛᱤ ᱪᱟᱥ ᱦᱩᱭᱩᱜ ᱜᱮᱭᱟ᱾
ᱟᱪᱪᱷᱟ ᱟᱪᱪᱷᱟ ᱟᱪᱪᱷᱟ ᱾ ᱟᱨ ᱪᱮᱫ ᱯᱷᱚᱥᱚᱞ ᱠᱚ ᱚᱝᱠᱟ ᱯᱮ ᱪᱟᱥ ᱜᱮᱭᱟ?
ᱦᱮᱸ, ᱚᱝᱠᱟ ᱫᱚ ᱦᱟᱸᱜ ᱚᱱᱮ ᱡᱚᱱᱚᱲ ᱠᱚᱞᱮ ᱪᱟᱥ ᱟ ᱟᱨ ᱦᱩᱲᱩ ᱢᱟ ᱢᱮᱱᱟᱜ ᱜᱮᱛᱟᱵᱚᱱᱟ ᱚᱱᱟ ᱫᱚ ᱟᱵᱚᱱᱟᱜ ᱟᱥᱚᱞ ᱡᱚᱢᱟᱜ ᱠᱟᱱᱟ, ᱟᱨ ᱚᱱᱟ ᱪᱷᱟᱲᱟ ᱫᱚ ᱚᱝᱠᱟ ᱫᱚ ᱟᱞᱮᱥᱮᱫ ᱫᱚ ᱪᱟᱥ ᱵᱟᱝ ᱦᱩᱭᱩᱜ ᱜᱮᱭᱟ ᱾
ᱟᱪᱪᱷᱟ ᱟᱪᱪᱷᱟ, ᱚᱱᱠᱟᱜᱮ ᱟᱫᱚᱭ ᱜᱚᱴᱟ ᱫᱤᱥᱚᱢ ᱦᱚᱸ ᱵᱟᱝ ᱥᱚᱢᱟᱱᱟ ᱛᱚ, ᱚᱱᱠᱟᱜᱮ ᱟᱨ ᱪᱮᱫ ᱫᱟᱨᱮ ᱠᱚ ᱚᱝᱠᱟ ᱟᱯᱮᱥᱮᱱ ᱢᱮᱱᱟᱜ ᱟᱠᱟᱜᱼᱟ ᱵᱟᱹᱲᱛᱤ?
ᱮᱸ ᱵᱟᱹᱲᱛᱤ ᱫᱚ ᱟᱞᱮ ᱚᱲᱟᱜ ᱫᱩᱣᱟᱹᱨ ᱠᱚᱨᱮ ᱧᱮᱞ ᱞᱮᱠᱷᱟᱱ ᱫᱚ ᱡᱟᱹᱥᱛᱤ ᱮᱸ ᱩᱞ ᱫᱟᱨᱮ ᱢᱮᱱᱟᱜᱼᱟ ᱠᱟᱱᱴᱷᱟᱲ ᱫᱟᱨᱮ ᱢᱮᱱᱟᱜᱼᱟ᱾ ᱟᱨ ᱵᱤᱨ ᱠᱚᱦᱚᱸ ᱟᱞᱮ ᱫᱚ ᱥᱩᱨ ᱜᱮᱛᱟ ᱞᱮᱭᱟ ᱚᱲᱟᱜ ᱠᱚᱨᱮ ᱠᱷᱚᱱᱟᱜ ᱫᱚ ᱡᱟᱹᱥᱛᱤ ᱵᱟᱝ ᱥᱟᱺᱜᱤᱧᱟ᱾ ᱛᱚ ᱵᱤᱨ ᱨᱮ ᱧᱮᱞ ᱞᱮᱠᱷᱟᱱ ᱚᱱᱟ ᱛᱤᱨᱤᱞ ᱫᱟᱨᱮ, ᱛᱟᱨᱚᱚᱵ ᱫᱟᱨᱮ, ᱚᱱᱟ ᱫᱟᱨᱮ ᱠᱚ ᱢᱮᱱᱟᱜᱼᱟ᱾
ᱟᱪᱪᱷᱟ ᱟᱪᱪᱷᱟ᱾
ᱦᱳᱭ᱾
ᱛᱟᱦᱚᱞᱮ ᱛᱚ ᱵᱤᱱ ᱥᱟᱨᱟᱜ ᱫᱚᱯᱮ ᱡᱚᱢ ᱵᱟᱲᱟᱭᱮᱫ ᱜᱮᱭᱟ ᱦᱟᱸᱜ ᱡᱟᱦᱟᱸ ᱵᱤᱨ ᱠᱚᱨᱮ ᱢᱮᱱᱟᱜᱼᱟ᱾
ᱦᱮᱸ ᱵᱤᱨ ᱨᱮᱢᱟ ᱛᱚ ᱦᱟᱸᱜ, ᱦᱮᱸ ᱛᱤᱨᱤᱞ ᱛᱟᱨᱚᱵ ᱫᱚ ᱵᱤᱨ ᱨᱮᱜᱮ ᱧᱟᱢᱚᱜᱼᱟ ᱟᱨ ᱵᱤᱨ ᱛᱚ ᱦᱟᱸᱜ ᱚᱱᱠᱟ ᱥᱟᱨ ᱵᱤᱥ ᱠᱚᱢᱟ ᱛᱚ ᱵᱟᱵᱚᱱ ᱮᱢ ᱫᱟ, ᱛᱟᱦᱚᱞᱮ ᱚᱱᱟ ᱠᱚᱫᱚ ᱞᱮ ᱧᱟᱢ ᱵᱟᱲᱟᱭᱮᱫ ᱜᱮᱭᱟ ᱢᱤᱫ ᱵᱟᱨ, ᱟᱹᱣᱨᱤ ᱦᱟᱸᱜ ᱦᱟᱹᱯᱤᱫᱚᱜᱼᱟ, ᱟᱨ ᱠᱤᱪᱷᱩ ᱚᱱᱠᱟ ᱟᱸᱡᱚᱢ ᱟᱠᱟᱱᱟ ᱢᱤ ᱢᱤᱫᱴᱟᱝ ᱴᱚᱴᱷᱟ ᱠᱚᱨᱮ ᱫᱚ ᱞᱟᱹᱭ ᱵᱟᱲᱟᱭ ᱫᱟ ᱠᱚ ᱡᱮ ᱛᱤᱨᱤᱞ ᱫᱟᱨᱮ ᱦᱚᱸ ᱵᱟᱠᱚ ᱧᱮᱞ ᱟᱠᱟᱫᱟ, ᱛᱟᱨᱚᱯ ᱫᱟᱨᱮ ᱠᱚᱦᱚᱸ ᱵᱟᱠᱚ ᱧᱮᱞ ᱟᱠᱟᱫᱟ᱾ ᱦᱳᱭᱛᱳ ᱟᱸᱡᱚᱢ ᱛᱮᱫ ᱠᱚ ᱟᱸᱡᱚᱢ ᱟᱠᱟᱫᱟ, ᱦᱮᱸ, ᱠᱤᱱᱛᱩ ᱚᱱᱟ ᱫᱚ ᱚᱠᱟ ᱞᱮᱠᱟᱱᱟᱜ ᱠᱟᱱᱟ ᱦᱟᱸᱜ ᱚᱱᱟ ᱫᱚ ᱦᱟᱸᱜ ᱵᱟᱠᱚ ᱵᱟᱰᱟᱭᱟ ᱟᱠᱚ ᱦᱚᱸ᱾
ᱦᱮᱸ ᱦᱮᱸ, ᱟᱫᱚ ᱱᱤᱡᱮ ᱦᱚᱸ ᱠᱟ ᱛᱤᱨᱤᱞ ᱫᱟᱨᱮ ᱥᱮ ᱛᱤᱨᱤᱞ ᱡᱚ ᱫᱚ ᱧᱮᱞ ᱦᱩᱭ ᱠᱟᱱᱟ᱾ ᱟᱨ ᱱᱚᱝᱠᱟ ᱟᱸᱡᱚᱢ ᱵᱟᱲᱟ ᱦᱩᱭ ᱠᱟᱱᱟ ᱡᱮ ᱛᱤᱨᱤᱞ ᱢᱟᱱᱮ ᱫᱟᱨᱮ ᱨᱮ ᱵᱟᱝ ᱵᱤᱞᱤ ᱠᱟᱛᱮ, ᱚᱱᱠᱟ ᱵᱮᱨᱮᱞ ᱛᱮᱜᱮ ᱜᱚᱫ ᱟᱹᱜᱩ ᱠᱟᱛᱮ ᱢᱟᱱᱮ ᱚᱸᱜ ᱥᱮ ᱚᱠᱟᱮᱠᱟ ᱡᱟᱭᱦᱳᱠ ᱠᱚ ᱚᱱᱠᱟ ᱢᱟᱱᱮ ᱯᱨᱚᱥᱮᱥ ᱢᱮᱱᱟᱜᱼᱟ᱾ ᱚᱱᱟ ᱪᱮᱫᱞᱮᱠᱟ ᱠᱟᱹᱴᱤᱡ ᱯᱨᱚᱥᱮᱥ ᱠᱟᱹᱴᱤᱡ ᱵᱤᱱ ᱵᱟᱰᱟᱭ ᱠᱷᱟᱱ ᱠᱟᱹᱴᱤᱡ ᱞᱟᱹᱭ ᱢᱮᱥᱮ ᱢᱟ᱾
ᱚᱱᱟ ᱯᱨᱳᱥᱮᱥ ᱫᱚ ᱵᱟᱲᱟᱭ ᱵᱟᱹᱱᱩᱜᱼᱟ, ᱪᱮᱫᱟᱜ ᱥᱮ ᱤᱧ ᱫᱚ ᱚᱱᱠᱟ ᱯᱨᱳᱥᱮᱥ ᱛᱮᱫᱚ ᱵᱟᱹᱧ ᱡᱚᱢ ᱵᱟᱲᱟ ᱠᱟᱜ-ᱟ ᱦᱟᱸᱜ᱾ ᱢᱟᱱᱮ ᱫᱟᱨᱮ ᱨᱮ ᱡᱟᱦᱟᱸ ᱵᱤᱞᱤ ᱠᱟᱱᱟ ᱚᱱᱟ ᱜᱮ ᱜᱚᱫ ᱟᱹᱜᱩ ᱠᱟᱛᱮ ᱞᱮ ᱡᱚᱢ ᱠᱟᱜᱼᱟ ᱟᱨ ᱚᱱᱠᱟ ᱟᱸ ᱡᱮ ᱜᱚᱫ ᱟᱹᱜᱩ ᱠᱟᱛᱮ ᱡᱟᱦᱟᱸᱢ ᱞᱟᱹᱭ ᱠᱮᱫᱟ ᱚᱸᱜ ᱠᱟᱛᱮ ᱠᱚ ᱤᱥᱤᱱ ᱪᱚᱭᱟ ᱵᱤᱞᱤ ᱦᱚᱪᱚᱭᱟᱠᱚ, ᱚᱱᱠᱟ ᱫᱚ ᱦᱟᱸᱜ ᱦᱚᱭᱛᱳ ᱡᱚᱢ ᱟᱠᱟᱫ ᱨᱮᱦᱚᱸᱧ ᱚᱱᱟ ᱯᱨᱳᱥᱮᱥ ᱴᱟᱜ ᱫᱚ ᱦᱟᱸᱜ ᱵᱟᱰᱟᱭ ᱵᱟᱹᱱᱩᱜᱼᱟ᱾
ᱟᱪᱪᱷᱟ ᱟᱪᱪᱷᱟ, ᱠᱤᱱᱛᱩ ᱡᱚᱢ ᱫᱚ ᱤᱧᱦᱩᱧ ᱡᱚᱢ ᱟᱠᱟᱫᱟ, ᱠᱤᱱᱛᱩ ᱚᱱᱟ ᱨᱮᱱᱟᱜ ᱥᱟᱫ ᱫᱚ ᱠᱤᱪᱷᱩ ᱛᱚᱯᱷᱟᱛᱚᱜ ᱜᱮᱭᱟ᱾ ᱡᱟᱦᱟᱸ ᱫᱟᱨᱮ ᱨᱮ ᱵᱤᱞᱤᱜᱼᱟ ᱚᱱᱟ ᱡᱟᱦᱟᱸᱢ ᱡᱚᱢᱟ ᱚᱱᱟ ᱥᱟᱫ ᱟᱞᱟᱫᱟ ᱵᱩᱡᱷᱟᱹᱜᱼᱟ᱾ ᱟᱨ ᱛᱤᱭᱳᱜ ᱟᱹᱜᱩ ᱠᱟᱛᱮ ᱵᱮᱨᱮᱞ ᱨᱮ ᱛᱤᱭᱳᱜ ᱟᱹᱜᱩ ᱠᱟᱛᱮᱫ ᱚᱱᱟ ᱡᱟᱦᱟᱸ ᱚᱸᱜ ᱠᱟᱛᱮ ᱡᱟᱦᱟᱸᱢ ᱵᱤᱞᱤ ᱦᱚᱪᱚᱭᱟ ᱚᱱᱟ ᱟᱞᱟᱫᱟ ᱵᱩᱡᱩᱜᱼᱟ᱾
ᱦᱮᱸ᱾
ᱦᱮᱸ᱾
ᱛᱟᱦᱚᱞᱮ ᱡᱟᱦᱟᱸ ᱚᱸᱜ ᱠᱟᱛᱮ ᱤᱥᱤᱱᱟᱜ ᱵᱷᱟᱜᱮ ᱵᱩᱡᱷᱟᱹᱜᱼᱟ ᱥᱮ ᱱᱚᱣᱟ ᱫᱟᱨᱮ ᱨᱮ ᱤᱥᱤᱱᱟᱜ, ᱠᱟᱹᱴᱤᱡ ᱞᱟᱹᱭ ᱞᱮᱠᱷᱟᱱᱮᱢ ᱵᱷᱟᱜᱮ ᱠᱚᱜᱼᱟ᱾
ᱚᱱᱟ ᱡᱟᱦᱟᱸ ᱚᱱᱟ ᱵᱟᱨᱭᱟ ᱠᱤᱱ ᱡᱚᱢ ᱠᱟᱛᱮᱫ ᱡᱟᱦᱟᱸ, ᱥᱟᱫ ᱵᱷᱟᱹᱜᱤᱧ ᱵᱩᱡ ᱠᱮᱫᱟ ᱚᱱᱟ ᱫᱚ ᱦᱩᱭᱩᱜ ᱠᱟᱱᱟ ᱫᱟᱨᱮ ᱨᱮ ᱡᱟᱦᱟᱸ ᱵᱤᱞᱤᱜᱼᱟ ᱚᱱᱟ ᱜᱮ ᱵᱷᱟᱞᱮᱭᱟ᱾
ᱦᱮᱸ ᱦᱮᱸ᱾
ᱠᱟᱨᱚᱱ ᱦᱩᱭᱩᱜ ᱠᱟᱱᱟ ᱡᱟᱦᱟᱸ ᱫᱟᱨᱮ ᱨᱮᱫᱚ ᱟᱡ ᱡᱟᱦᱟᱸ ᱡᱚ ᱠᱟᱱᱟ ᱟᱡ ᱛᱤᱱᱟᱹᱜ ᱥᱚᱢᱚᱭ ᱥᱮ ᱟᱡ ᱛᱤᱱᱟᱹᱜ ᱫᱤᱱ ᱟᱹᱱᱤᱡ ᱟᱡᱟᱜ ᱚᱠᱛᱚ ᱦᱩᱭᱩᱜ ᱛᱟᱭᱛᱮ ᱚᱱᱟ ᱵᱤᱞᱤᱜᱼᱟ, ᱦᱮᱸ ᱥᱮ? ᱚᱱᱟ ᱜᱮ ᱵᱷᱟᱞᱤ ᱥᱤᱵᱤᱞᱟ ᱟᱨ ᱟᱫᱚ ᱟᱵᱚ ᱢᱟᱱᱮ ᱚᱠᱛᱚ ᱟᱹᱣᱨᱤ ᱦᱩᱭᱩᱜ ᱛᱟᱭᱟ ᱚᱱᱟ ᱜᱚᱜ ᱠᱟᱜ ᱚᱱᱟ ᱜᱚᱫ ᱟᱹᱜᱩᱭᱮᱫᱟᱵᱚᱱ ᱜᱚᱫ ᱟᱹᱜᱩ ᱠᱟᱛᱮᱫ ᱟᱵᱚ ᱚᱱᱟ, ᱟᱵᱚ ᱠᱤᱪᱷᱩ ᱚᱱᱠᱟᱱᱟᱜ ᱡᱤᱱᱤᱥ ᱠᱚ ᱚᱱᱟ ᱨᱮ ᱢᱮᱥᱟ ᱠᱟᱛᱮ ᱟᱵᱚ ᱚᱱᱟ ᱵᱚᱱ ᱵᱤᱞᱤ ᱦᱚᱪᱚᱭᱮᱫᱟ, ᱛᱟᱦᱞᱮ ᱚᱱᱟ ᱫᱚ ᱢᱟᱱᱮ ᱵᱤᱞᱤ ᱡᱚᱢ ᱫᱚᱵᱚᱱ ᱡᱚᱢᱟ ᱚᱱᱟ ᱫᱚ ᱥᱟᱫ ᱴᱟᱜ ᱛᱮᱢᱚᱱ ᱵᱟᱝ ᱵᱩᱡᱩᱜ-ᱟ᱾
ᱦᱮᱸ ᱦᱮᱸ᱾
ᱦᱮᱸ᱾
ᱛᱟᱦᱚᱞᱮ ᱟᱯᱮᱥᱮᱫ ᱫᱚ ᱚᱱᱠᱟ ᱪᱮᱫ ᱫᱟᱨᱮ ᱱᱟᱹᱲᱤ ᱠᱚ ᱡᱟᱹᱟᱥᱛᱤ ᱢᱮᱱᱟᱜᱼᱟ?
ᱮᱸ ᱚᱱᱠᱟ ᱢᱮᱱᱟᱜ ᱟᱠᱟᱫᱟ ᱪᱚᱞᱞᱟ ᱫᱟᱨᱮ ᱢᱮᱱᱟᱜ ᱟᱠᱟᱫᱟ ᱱᱤᱢ ᱫᱟᱨᱮ ᱢᱮᱱᱟᱜ ᱠᱟᱫᱟ ᱾ ᱥᱟᱨᱡᱚᱢ ᱫᱟᱨᱟ ᱦᱚᱸ ᱢᱮᱱᱟᱜ ᱠᱟᱫᱟ ᱠᱷᱩᱵ ᱠᱚᱢ ᱢᱮᱱᱟᱜ ᱠᱟᱫᱟ ᱾ ᱟᱨ ᱦᱮᱸ ᱦᱮᱸ ᱚᱱᱟ ᱠᱚᱜᱮ ᱾
ᱚ ᱾
ᱦᱩᱸ ᱟᱨ ᱤᱭᱟᱹ ᱫᱟᱨᱮ ᱠᱚ ᱚᱱᱠᱟ ᱢᱮᱱᱟᱜ ᱵᱟᱲᱟ ᱟᱠᱟᱫᱟ ᱢᱤᱫᱴᱟᱝ ᱵᱟᱨᱭᱟ ᱚᱱᱠᱟ ᱵᱟᱲᱮ ᱫᱟᱨᱮ ᱢᱟᱛᱠᱚᱢ ᱫᱟᱨᱮ, ᱛᱟᱯᱚᱨᱮ ᱮᱸ ᱱᱚᱣᱟ, ᱪᱮᱫ ᱠᱚ ᱞᱟᱹᱭᱟ ᱩᱸ, ᱦᱮᱸᱥᱟᱜ ᱫᱟᱨᱮ ᱱᱚᱣᱟ ᱠᱚ ᱢᱮᱱᱟᱜ ᱠᱟᱫᱟ ᱾
ᱦᱮᱸ ᱦᱮᱸ ᱟᱞᱮ ᱥᱮᱫ ᱦᱚᱸ ᱚᱱᱟ ᱫᱟᱨᱮ ᱢᱮᱱᱟᱜᱼᱟ ᱠᱤᱱᱛᱩ ᱩᱱᱫᱤᱱ ᱞᱮᱠᱟ ᱫᱚ ᱦᱟᱸᱜ ᱵᱟᱝ ᱧᱮᱞᱚᱜ ᱠᱟᱱᱟ ᱵᱟᱹᱭ ᱵᱟᱹᱭᱛᱮ ᱚᱱᱟ ᱢᱟᱨᱟᱝ ᱢᱟᱨᱟᱝ ᱫᱟᱨᱮ ᱠᱚᱫᱚ ᱦᱟᱹᱯᱤᱫ ᱤᱫᱤᱜ ᱠᱟᱱᱟ᱾
ᱦᱮᱸ ᱦᱮᱸ ᱾
ᱦᱮᱸ ᱾
ᱟᱫᱚ ᱱᱚᱜ ᱚᱭ ᱦᱟᱹᱯᱤᱫ ᱤᱫᱤᱜ ᱠᱟᱱᱟ ᱱᱚᱜᱼᱚᱭ ᱡᱟᱦᱟᱸ ᱠᱚ ᱫᱟᱨᱮ ᱠᱚ ᱢᱩᱫᱽᱨᱮ ᱱᱚᱣᱟ ᱠᱚᱫᱚ ᱢᱟᱱᱮ ᱦᱚᱨ ᱫᱷᱟᱨᱮ ᱨᱮ ᱮᱠᱟᱞᱜᱮ ᱞᱟᱹᱠᱛᱤ ᱠᱟᱱᱟ ᱡᱮᱢᱚᱱ ᱥᱟᱨᱡᱚᱢ ᱫᱟᱨᱮ ᱠᱤᱝᱵᱟ ᱢᱟᱛᱠᱚᱢ ᱫᱟᱨᱮ ᱠᱚ ᱱᱚᱣᱟ ᱵᱟᱲᱮ ᱫᱟᱨᱮ ᱠᱚ ᱱᱚᱣᱟ ᱫᱚ ᱫᱚᱨᱠᱟᱨ ᱜᱮ ᱠᱟᱱᱟ ᱾ ᱠᱟᱨᱚᱱ ᱫᱚ ᱢᱟᱱᱮ ᱡᱟᱦᱟᱸᱭ ᱦᱚᱨᱛᱮᱱ ᱦᱚᱲ ᱠᱚᱠᱚ ᱪᱟᱞᱟᱜ ᱟᱠᱚ ᱦᱤᱡᱩᱜ ᱟᱠᱚ ᱚᱱᱟ ᱦᱮᱢᱟᱞ ᱧᱚᱜ ᱜᱮᱭᱟ ᱛᱚ ᱚᱱᱟ ᱠᱚᱨᱮ ᱫᱚ ᱚᱱᱟ ᱠᱚᱫᱚ ᱵᱮᱥ ᱡᱟᱱᱟᱢᱚᱜ ᱟᱨ ᱚᱱᱟ ᱠᱚᱨᱮ ᱡᱟᱹᱥᱛᱤ ᱠᱚ ᱨᱚᱦᱚᱭ ᱜᱮᱭᱟ ᱠᱚ ᱟᱨ ᱚᱱᱟ ᱠᱚᱫᱚ ᱚᱱᱠᱟ ᱨᱚᱦᱚᱭ ᱦᱩᱭᱩᱜᱭ ᱛᱟᱵᱚᱱᱟ ᱡᱩᱫᱤ ᱵᱟᱝᱵᱚᱱ ᱨᱚᱦᱚᱭ ᱛᱟᱦᱚᱞᱮ ᱡᱟᱦᱟᱸ ᱛᱤᱥ ᱮᱸ ᱥᱮᱱᱚᱜ ᱦᱤᱡᱩᱜ ᱦᱚᱲ ᱠᱚ ᱢᱟᱱᱮ ᱡᱤᱨᱟᱹᱣ ᱚᱱᱠᱟ ᱵᱟᱝᱠᱚ ᱧᱟᱢᱟ ᱾
ᱦᱮᱸ ᱟᱨ ᱟᱵᱚ ᱪᱮᱛᱟᱱ ᱨᱮᱜᱮ ᱡᱟᱹᱥᱛᱤ ᱵᱟᱹᱲᱤᱡ ᱚᱨᱥᱚᱝ ᱫᱚ ᱧᱮᱞᱚᱜᱚᱜᱼᱟ ᱚᱱᱟ ᱠᱚᱫᱚ ᱾
ᱦᱮᱸ ᱦᱮᱸ ᱟᱫᱚ ᱱᱮᱛᱟᱨ ᱢᱟ ᱡᱟ ᱧᱮᱞᱚᱜ ᱠᱟᱱᱟ ᱢᱟᱱᱮ ᱟᱵᱚ ᱢᱟᱹᱱᱢᱤ ᱠᱚᱦᱚᱸ ᱦᱚᱸᱜᱼᱚᱭ ᱫᱟᱨᱮ ᱠᱚ ᱫᱚᱢᱮ ᱵᱚᱱ ᱢᱟᱜ ᱮᱫᱟ᱾ ᱠᱳᱱᱚ ᱰᱤᱥᱤᱯᱞᱤᱱ ᱢᱟᱱᱮ ᱵᱟᱵᱚᱱ ᱢᱟᱱᱟᱣ ᱵᱟᱛᱟᱣ ᱮᱫᱟ ᱾